ᱟᱞᱚ᱾
ᱦᱮᱸ ᱡᱚᱦᱟᱨ ᱜᱮ᱾
ᱡᱚᱦᱟᱨ ᱜᱮ᱾
ᱩᱸ ᱱᱟᱯᱟᱭ ᱜᱮ ᱦᱮᱱᱟᱜ ᱢᱮᱭᱟ?
ᱦᱮᱸ ᱱᱟᱯᱟᱭ ᱜᱮ᱾
ᱟᱸ ᱛᱟᱯᱚᱨ ᱠᱟᱹᱢᱤ ᱠᱚ ᱪᱮᱫ ᱠᱚ ᱦᱩᱭ ᱵᱟᱲᱟᱜ ᱠᱟᱱᱟ?
ᱱᱚᱛᱮ ᱠᱟᱹᱢᱤ ᱠᱚᱫᱚ ᱢᱚᱴᱟ-ᱢᱩᱴᱤ ᱱᱤᱭᱟᱹ ᱜᱷᱟᱹᱲᱤᱡ ᱫᱚ ᱢᱟᱴ ᱠᱷᱮᱛ ᱠᱚᱨᱮᱱᱟᱜ ᱜᱮ ᱦᱩᱭᱩᱜ ᱠᱟᱱᱟ ᱟᱨᱠᱤ᱾
ᱚᱸ ᱦᱮᱸ ᱟᱞᱮ ᱥᱮᱫ ᱦᱚᱸ ᱱᱚᱝᱠᱟ ᱜᱮ ᱟᱯᱷᱚᱨ ᱠᱚ ᱤᱭᱟᱹ ᱠᱟᱱᱟ ᱟᱨᱠᱤ᱾ ᱩᱸ
ᱛᱟᱦᱚᱞᱮ ᱪᱟᱥ ᱟᱵᱟᱫᱽ ᱠᱚ ᱱᱤᱛᱚᱜ ᱚᱱᱛᱮ ᱵᱟᱝ ᱦᱩᱭᱩᱜ ᱠᱟᱱᱟ ᱥᱮ ᱨᱚᱠᱚᱢ?
ᱦᱮᱸ ᱦᱩᱭᱩᱜ ᱠᱟᱱ ᱜᱮᱭᱟ ᱚᱱᱛᱮ᱾ ᱠᱷᱚᱥᱞᱟ ᱠᱚ ᱠᱟᱹᱴᱤᱡ ᱵᱟᱜᱟ ᱵᱟᱜᱤ ᱠᱟᱱᱟ ᱠᱚ ᱥᱮ ᱠᱟᱹᱴᱤᱡ ᱥᱟᱢᱴᱟᱣ ᱦᱩᱭᱩᱜ ᱠᱟᱱᱟ ᱟᱨᱠᱤ᱾ ᱚᱱᱛᱮ ᱠᱷᱚᱥᱞᱟ ᱠᱚ ᱥᱟᱢᱴᱟᱣ ᱦᱩᱭᱱᱟ?
ᱱᱟᱛᱮ, ᱱᱚᱛᱮ ᱦᱚᱸ ᱦᱚᱜᱼᱚᱭ ᱛᱚ, ᱥᱤᱛᱩᱝ ᱧᱩᱨᱦᱩᱜ ᱠᱟᱱᱟ ᱢᱳᱚᱴᱟᱢᱩᱴᱤ ᱵᱷᱟᱜᱮ ᱜᱮ᱾ ᱟᱫᱚ ᱠᱚᱢ ᱵᱮᱥᱤ ᱡᱷᱚᱛᱚ ᱜᱮ ᱠᱚ ᱠᱚᱨᱟᱣ ᱜᱚᱫᱟ ᱢᱚᱴᱟᱢᱩᱴᱤ ᱟᱹᱫᱟᱹᱭ ᱵᱟᱲᱟ ᱦᱩᱭᱩᱜ ᱠᱟᱱᱟ ᱛᱚ ᱱᱟ ᱜᱮ ᱵᱩᱡᱟ
ᱚ ᱦᱳᱭ ᱦᱳᱭ᱾ ᱚ ᱟᱨ ᱞᱟᱹᱭᱮᱫ ᱛᱟᱦᱮᱫ ᱤᱧ᱾ ᱱᱚᱜᱼᱚᱭ ᱡᱮ ᱟᱵᱚᱨᱮᱱ ᱠᱚᱢ ᱵᱚᱭᱮᱥ ᱜᱤᱫᱽᱨᱟᱹ ᱠᱚ ᱠᱮ ᱚᱱᱟ ᱟᱵᱚᱨᱮᱱ ᱢᱟᱹᱭ ᱵᱟᱹᱵᱩ ᱛᱟᱠᱚ ᱱᱚᱜᱼᱚᱭ ᱡ ᱱᱮᱛᱟᱨ ᱢᱳᱵᱟᱭ ᱨᱮ ᱫᱚᱢᱮ ᱠᱚ ᱢᱮᱫ ᱠᱷᱟᱨᱟᱯ ᱦᱚᱭᱛᱚ ᱠᱤᱪᱷᱩ ᱚᱱᱠᱟᱱ ᱡᱤᱱᱤᱥ ᱦᱚᱸ ᱧᱮᱞ ᱫᱚ ᱵᱟᱝ ᱦᱩᱭᱩᱜ ᱠᱟᱱᱟᱤ ᱡᱟᱦᱟᱸ ᱦᱮᱸ ᱦᱮᱸ ᱩᱱᱠᱩ ᱟᱨᱠᱤ ᱚᱱᱟ ᱠᱚ ᱵᱟᱨᱮᱛᱮ ᱠᱟᱹᱡ ᱜᱟᱞᱚᱪ ᱞᱮᱠᱷᱟᱱ ᱱᱟᱯᱟᱭ ᱠᱚᱜᱼᱟ ᱵᱟᱝ ᱢᱟᱱᱮ ᱦᱩᱸ
ᱦᱮᱸ, ᱜᱟᱱᱚᱜ ᱜᱮᱭᱟ ᱾
ᱦᱮᱸ ᱦᱮᱸ ᱾ ᱛᱚ ᱤᱧᱟᱹᱜ ᱢᱮᱱ ᱫᱚᱭ ᱢᱚᱱᱮᱭᱮᱫᱟ ᱱᱤᱛᱚᱜ ᱢᱟᱱᱮ‌ ᱢᱚ ᱢᱚᱵᱟᱭᱤᱞ ᱨᱮ ᱟᱱᱮ ᱜᱟᱨ ᱟᱵᱚᱨᱮᱱ ᱡᱟᱦᱟᱸ ᱤᱭᱟᱹ ᱠᱚ ᱟᱭᱳᱼᱵᱟᱵᱟ ᱠᱚ ᱟᱨᱠᱤ, ᱱᱚᱣᱟ ᱠᱚ ᱠᱤᱱᱛᱩ ᱜᱤᱫᱽᱨᱟᱹ
ᱦᱮᱸ ᱾
ᱚᱱᱮ ᱡᱩᱫᱤ ᱵᱚᱱ ᱧᱮᱞᱟ ᱟᱨᱠᱤ ᱱᱚᱜᱼᱚᱭ ᱜᱮᱞᱯᱳᱱ
ᱥᱮᱨᱢᱟ ᱫᱷᱟᱹᱨᱤᱡ ᱫᱚ ᱦᱳᱭᱛᱳ ᱮᱢ ᱫᱚ ᱠᱟᱹᱴᱤᱡ ᱤᱭᱟᱹ ᱜᱮᱭᱟ ᱟᱨᱠᱤ ᱾ ᱢᱟᱱᱟᱣ ᱢᱚᱱᱮ ᱦᱩᱭᱩᱜ ᱠᱟᱱᱟ ᱟᱨᱠᱤ ᱢᱟᱱᱟ ᱫᱚᱦᱚ ᱞᱮᱠᱷᱟᱱ ᱟᱹᱰᱤ ᱵᱷᱟᱹᱜᱤᱜᱼᱟ ᱟᱨᱠᱤ ᱾ ᱪᱮᱫᱟᱜ ᱥᱮ ᱱᱚᱣᱟ ᱩᱢᱮᱨ ᱫᱚ ᱟᱨᱠᱤ ᱟᱹᱰᱤ ᱱᱩᱝᱠᱩ ᱫᱚ ᱵᱟᱝᱠᱚ ᱵᱩ ᱦᱷᱟᱹ ᱥᱮ ᱱᱚᱵ ᱤᱭᱟᱹᱨᱮ ᱟᱨ ᱱᱤᱛᱚᱜ ᱡᱩᱫᱤ ᱱᱚᱣᱟ ᱩᱢᱮᱨ ᱨᱮ ᱡᱩᱫᱤ ᱩᱱᱤ ᱯᱷᱳᱱ ᱵᱚᱱ ᱥᱮ ᱢᱳᱵᱟᱭᱤᱞ ᱵᱚᱱ ᱥᱟᱵ ᱟᱭᱟ ᱟᱨᱠᱤ, ᱛᱟᱦᱚᱞᱮ ᱩᱱᱤ ᱫᱚ ᱟᱫᱚ ᱱᱚᱣᱟ ᱛᱚ ᱟᱨ ᱩᱱᱤ ᱫᱚ ᱵᱟᱭ ᱵᱩᱡᱽᱫᱟ ᱡᱮ ᱱᱚᱣᱟ ᱤᱧᱟᱹᱜ ᱛᱤᱱᱟᱹᱜ ᱵᱷᱟᱜᱮᱭᱟᱜᱼᱟᱭ ᱥᱮ ᱱᱚᱣᱟ ᱠᱷᱚᱱ ᱪᱮᱫ ᱤᱭᱟᱹ ᱡᱤᱱᱤᱥ ᱧᱟᱢᱟ ᱟᱨᱠᱤ ᱾ ᱟᱫᱚ ᱡᱟᱦᱟᱸᱭ ᱠᱩᱡᱽᱫᱟ ᱚᱝ ᱞᱟᱹᱭ ᱢᱮ!
ᱟᱫᱚ ᱩᱝᱠᱩ ᱛᱚ ᱱᱟᱜ ᱠᱷᱟᱡ ᱜᱤᱫᱽ ᱨᱟᱹ ᱩᱢᱮᱨ ᱜᱮᱛᱚ ᱵᱟᱝ ᱢᱮᱡᱚᱨᱤᱴᱤ ᱜᱮ ᱟᱹᱣᱨᱤ ᱠᱚ ᱦᱩᱭᱩᱜ ᱛᱟᱠᱚᱣᱟ ᱾ ᱟᱣᱨᱤ ᱠᱚ ᱯᱟᱠᱚᱴᱚᱣᱟ ᱾ ᱟᱫᱚ ᱚᱱᱟ ᱞᱮᱠᱟᱛᱮ ᱞᱟᱹᱭ ᱜᱟᱱᱚᱜᱼᱟ ᱱᱩᱝᱠᱩ ᱫᱚ ᱢᱳᱵᱟᱭᱤᱞ ᱥᱚᱢᱵᱚᱱᱫᱮ ᱛᱚ ᱥᱮ ᱨᱚᱠᱚᱢ ᱚᱵᱷᱤᱜᱚᱛᱟ ᱦᱚᱸ ᱟᱹᱣᱨᱤ ᱦᱩᱭᱩᱜ ᱛᱟᱠᱚᱣᱟ, ᱟᱨ ᱟᱠᱚᱣᱟᱜ ᱠᱟᱹᱢᱤ ᱡᱟᱦᱟᱸ ᱠᱟᱱ ᱛᱟᱠᱚᱣᱟ ᱚᱞᱚᱜ ᱯᱟᱲᱦᱟᱣ ᱚᱱᱟ ᱪᱮᱛᱟᱱ ᱨᱮ ᱵᱮᱻ ᱵᱮᱥᱤ ᱢᱟᱱᱮ ᱡᱳᱨ ᱢᱟᱠ ᱠᱷᱟᱱ ᱜᱮ ᱱᱟᱯᱟᱭᱚᱜᱼᱟ ᱟᱨᱠᱤ ᱾
ᱮᱠᱟᱞ ᱮᱠᱟᱞ ᱾ ᱪᱮᱫᱟᱜ ᱥᱮ ᱩᱝᱠᱩ ᱢᱟ ᱱᱤᱛᱚᱜ ᱩᱭᱦᱟᱹᱨ ᱛᱮ ᱵᱟᱠᱚ ᱧᱟᱢ ᱫᱟᱥᱮ ᱡᱮ ᱚᱠᱟᱴᱟᱜ ᱠᱚᱨᱟᱣ ᱞᱮᱠᱷᱟᱱ ᱤᱧᱟᱹᱜ ᱢᱟᱱᱮ ᱦᱟᱯᱮᱱ ᱫᱤᱱ ᱞᱟᱹᱜᱤᱫ ᱟᱹᱰᱤ ᱢᱚᱸᱡᱽ ᱦᱩᱭᱩᱜᱼᱟ ᱥᱮ ᱢᱤᱫᱴᱟᱝ ᱢᱚᱡᱽ ᱰᱟᱦᱟᱨ ᱥᱮ ᱢᱤᱫᱴᱟᱝ ᱢᱚᱡᱽ ᱡᱟᱭᱜᱟ ᱨᱤᱧ ᱤᱭᱟᱹ ᱥᱮᱴᱮᱨ ᱫᱟᱲᱮᱣᱟ ᱟᱨᱠᱤ ᱚᱱᱚᱝᱠᱟ ᱾
ᱦᱮᱸ ᱮᱠᱟᱞᱮ ᱚᱱᱟ ᱫᱚ ᱮᱠᱫᱚᱢᱻ ᱴᱷᱤᱠ ᱠᱤ ᱠᱟᱛᱷᱟᱢ ᱞᱮ ᱠᱟᱫᱟ ᱠᱤᱱᱛᱩ ᱟᱫᱚ ᱦᱳᱭᱳᱜ ᱠᱟᱱᱟ ᱡᱷᱚᱛᱚ ᱜᱟᱨᱡᱮᱱ ᱛᱚ ᱵᱟ ᱠᱚᱻ ᱵᱩᱡ ᱫᱟᱲᱮᱭᱟᱜ ᱠᱟᱱ ᱛᱟᱵᱚᱱᱟ ᱥᱮ ᱾ ᱡᱟᱦᱟᱸᱭ ᱠᱚᱵᱚᱱ ᱵᱩᱡᱽ ᱫᱟᱲᱮᱭᱟᱜ ᱠᱟᱱᱟ, ᱩᱝᱠᱩ ᱫᱚ ᱴᱷᱤᱠ ᱜᱮ ᱦᱚᱭᱛᱚ ᱠᱤᱪᱷᱩ ᱜᱟᱱ ᱜᱤ ᱫᱽᱨᱟᱹ ᱫᱚᱠᱚ ᱜᱟᱹᱭᱤᱰ ᱮᱫ ᱠᱚᱣᱟ, ᱟᱫᱚ ᱵᱮᱥᱤᱨ ᱵᱷᱟᱜᱽ ᱜᱮᱛᱚ ᱚᱱᱟ ᱪᱮᱛᱟᱱ ᱨᱮᱠᱚ ᱪᱟᱞᱟᱜ ᱠᱟᱱ ᱛᱟᱵᱚᱱᱟ ᱾
ᱮᱠᱟᱞ ᱮᱠᱟᱞ ᱾
ᱦᱩᱸ, ᱢᱳᱵᱟᱭᱤᱞ ᱮᱢ ᱫᱚ ᱱᱤᱛᱚᱜ ᱫᱚᱻ ᱮᱠᱟᱞ ᱜᱮ ᱵᱟᱝ ᱜᱟᱱᱚᱜᱼᱟ ᱢᱚᱴᱟᱢᱩᱴᱤ ᱡᱟ ᱵᱩᱡᱷᱟᱹᱜ ᱠᱟᱱᱟ ᱟᱨᱠᱤ ᱡᱟ ᱯᱩᱨᱤ ᱱᱚᱣᱟ ᱤᱭᱟᱹ ᱠᱚᱨᱮ ᱧᱮᱞᱚᱜ ᱠᱟᱱᱟ ᱟᱨᱠᱤ ᱾
ᱮᱠᱟᱞ ᱮᱠᱟᱞ, ᱪᱮᱫᱟᱜ ᱥᱮ ᱳᱝᱠᱳ ᱫᱚ ᱜᱤᱫᱽᱨᱟᱹ ᱫᱚ ᱢᱮᱫ ᱴᱟᱝ ᱱᱚᱣᱟ ᱫᱚᱻ ᱢᱟᱱᱮ ᱚᱱᱟ ᱞᱟᱞᱚᱪ ᱞᱮᱠᱟ ᱦᱩᱭᱩᱜ ᱠᱟᱱᱟ ᱥᱮ, ᱩᱱᱤ ᱫᱚᱭ ᱢᱚᱱᱮᱭᱟ ᱡᱮ ᱛᱤ ᱜᱷᱟᱹᱲᱤᱡ ᱢᱟᱱᱮ ᱠᱟᱹᱴᱤᱡ ᱤᱧ ᱧᱟᱢ ᱞᱮᱠᱷᱟᱱ ᱜᱮ ᱟᱹᱰᱤ ᱢᱚᱡᱽ ᱦᱩᱭᱩᱜᱼᱟ ᱟᱨᱠᱤ ᱾
ᱦᱩᱸ, ᱦᱮᱸ ᱟᱹᱰᱤ ᱢᱚᱸᱡᱽ ᱛᱟᱯᱚᱨᱮ ᱟᱫᱚ ᱦᱳᱭᱳᱜ ᱠᱟᱱᱟ ᱮᱻ ᱚᱱᱟ ᱨᱮᱦᱚᱸ ᱢᱟᱱᱮ ᱵᱤᱵᱷᱤᱱᱱᱚ ᱨᱚᱠᱚᱢ ᱟᱠᱚᱣᱟᱜ ᱤᱭᱟᱹ ᱢᱟᱱᱮ ᱨᱟᱹᱥ ᱠᱟᱹ ᱡᱚᱝ ᱡᱤᱱᱤᱥ ᱠᱚ ᱞᱟᱹᱭ ᱥᱟᱣᱛᱮ ᱧᱟᱢ ᱫᱟ ᱟᱨ ᱢᱮᱫ ᱥᱟᱢᱟᱝ ᱨᱮ ᱧᱟᱢ ᱫᱟ
ᱮ ᱠᱷᱚᱭ ᱦᱚᱸ ᱵᱟᱝ ᱚᱱᱠᱟ ᱵᱟᱝ ᱦᱩᱭᱩᱜ ᱠᱟᱱ ᱛᱟᱭᱟ ᱵᱟ ᱡᱟᱦᱟᱱᱟᱜ ᱤᱭᱟᱹ ᱚᱱᱠᱟ ᱵᱟᱝ ᱦᱩᱭᱩᱜ ᱠᱟᱱ ᱛᱟᱭᱟ ᱟᱫᱚ ᱤᱱᱟᱹ ᱠᱟᱱ ᱛᱮᱜᱮ ᱩᱱᱤᱭᱟᱜ ᱢᱚᱱᱮ ᱡᱟᱦᱟᱸ ᱢᱚᱱᱮ ᱫᱚ ᱟᱫᱚ ᱦᱟᱱᱛᱮ ᱤᱭᱟᱹ ᱥᱮᱫ ᱜᱮᱭ ᱫᱟᱹᱲ ᱛᱟᱭᱟᱭ᱾ ᱡᱟᱦᱟᱸ ᱫᱚ ᱜᱤᱛᱤᱡ ᱜᱤᱛᱤᱡ ᱨᱮᱚᱸ ᱡᱚᱛᱚ ᱠᱤᱪᱷᱩ ᱨᱟᱹᱥᱠᱟᱹ ᱞᱟᱸᱫᱟ ᱮ ᱢᱚᱱᱮ ᱯᱮᱨᱮᱡᱚᱜ ᱠᱟᱱ ᱛᱟᱭᱟ ᱡᱚᱢ ᱛᱚ ᱮᱵᱮᱞᱮᱵᱮᱞ ᱱᱤᱛᱚᱜ ᱦᱩᱭᱩᱜ ᱠᱟᱱ ᱜᱮᱭᱟ ᱱᱮᱛᱟᱨ ᱟᱫᱚ ᱤᱱᱟ ᱠᱟᱨᱚᱱ ᱛᱮᱜᱮ ᱢᱟᱱᱮ ᱩᱱᱠᱩ ᱪᱮᱫ ᱠᱚ ᱪᱤᱠᱟᱹᱭᱟ ᱢᱟᱱᱮ ᱚᱱᱟ ᱟᱠᱚᱣᱟᱜ ᱡᱚᱥ ᱫᱚ ᱵᱟᱠᱚ ᱤᱭᱟᱹ ᱫᱟᱲᱮᱭᱟᱜ ᱠᱟᱱᱟ ᱟᱠᱚ ᱚᱠᱟᱴᱟᱜ ᱵᱟᱠᱚ ᱥᱮᱴᱮᱨ ᱫᱟᱲᱮᱭᱟᱜ ᱠᱟᱱᱟ ᱟᱠᱚ ᱡᱟᱦᱟᱸ ᱡᱟ ᱡᱟᱸᱦᱟᱨᱮ ᱢᱟᱱᱮ ᱟᱭᱚᱼᱵᱟᱵᱟ ᱠᱚ ᱢᱚᱱᱮᱫᱟ ᱱᱚᱣᱟ ᱡᱮ ᱤᱧᱤᱡ ᱢᱟᱹᱭ ᱥᱮ ᱵᱟᱹᱵᱩ ᱱᱚᱣᱟ ᱡᱟᱭᱜᱟ ᱨᱮ ᱥᱮᱴᱮᱨ ᱦᱚᱪᱚ ᱱᱤᱜᱼᱟ ᱱᱚᱣᱟ ᱡᱟᱭᱜᱟ ᱞᱟᱹᱜᱤᱫ ᱪᱟᱞᱟᱣ ᱞᱟᱹᱜᱤᱫ ᱛᱮ ᱤᱧ ᱢᱚᱴᱟᱢᱩᱴᱤ ᱡᱚᱛᱚ ᱨᱚᱠᱚᱢ ᱜᱚᱲᱚ ᱜᱚᱯ ᱯᱚᱲᱚ ᱞᱟᱜᱟᱜᱼᱟ ᱤᱧᱤᱧ ᱮᱢᱟᱭᱟ ᱠᱤᱱᱛᱩ ᱟᱫᱚ ᱡᱟᱦᱟᱸᱭ ᱡᱟᱦᱟᱸᱭ ᱚᱱᱟ ᱡᱟᱭᱜᱟᱭ ᱪᱟᱞᱟᱜ ᱟᱭ ᱩᱱᱤᱜᱮ ᱟᱫᱚ ᱵᱟᱭ ᱤᱭᱟᱹ ᱴᱷᱤᱠᱚᱜ ᱠᱟᱱ ᱠᱷᱟᱱ ᱟᱫᱚ ᱟᱭᱳᱵᱟᱵᱟ ᱫᱚ ᱪᱮᱫ ᱮ ᱪᱤᱠᱟᱹᱭᱟ
ᱮᱠᱟᱞ ᱟᱫᱚ ᱦᱮᱸ ᱮᱠᱟᱞ ᱟᱫᱚ ᱱᱚᱣᱟ ᱥᱟᱶᱛᱮ ᱱᱚᱣᱟ ᱦᱚᱸ ᱤᱧᱟᱹᱜ ᱢᱚᱱᱮ ᱦᱩᱭᱩᱜ ᱠᱟᱱᱟ ᱟᱨᱠᱤ ᱡᱮ ᱱᱚᱝᱠᱟ ᱢᱟᱱᱮ ᱠᱟᱹᱴᱤᱡ ᱢᱟᱱᱮ ᱡᱟᱦᱟᱸ ᱢᱟᱪᱮᱫ ᱠᱚ ᱟᱨᱠᱤ ᱱᱚᱣᱟ ᱠᱚ ᱵᱟᱨᱮᱛᱮ ᱠᱟᱹᱴᱤᱡ- ᱢᱟᱱᱮ ᱪᱮᱫ ᱤᱧ ᱞᱟᱹᱭᱟ ᱚᱱᱮ ᱪᱟᱨᱪᱟ ᱟᱹᱰᱤ ᱫᱚᱨᱠᱟᱨᱚᱜ ᱠᱟᱱᱟ ᱟᱵᱚᱣᱟᱜ ᱤᱛᱩᱱ ᱟᱥᱲᱟ ᱠᱚᱨᱮ ᱥᱮ ᱟᱵᱚᱣᱟᱜ ᱡᱟᱦᱟᱸ ᱜᱟᱞᱢᱟᱨᱟᱣ ᱟᱠᱷᱲᱟ ᱠᱚᱨᱮ ᱟᱨᱠᱤ‌ ᱢᱟᱹᱡᱷᱤ ᱦᱩᱭᱮᱱ ᱪᱮᱫᱟᱜ ᱥᱮ ᱱᱚᱣᱟ ᱫᱚ ᱢᱤᱫᱴᱟᱝ ᱥᱚᱢᱟᱡᱽ ᱨᱮᱱᱟᱜ ᱜᱮ ᱛᱚ ᱢᱤᱫᱴᱟᱝ ᱚᱨᱥᱚᱝ ᱦᱤᱡᱩᱜ ᱠᱟᱱᱟ ᱥᱮ ᱜᱤᱫᱽᱨᱟᱹ ᱡᱩᱫᱤ ᱢᱤᱫᱴᱟᱝ ᱵᱷᱟᱜᱤ ᱰᱟᱦᱟᱨ ᱛᱮ ᱵᱟᱭ ᱪᱟᱞᱟᱜᱼᱟ ᱟᱨᱠᱤ ᱚᱱᱟ ᱨᱮᱱᱟᱜ ᱥᱮᱭ ᱢᱤᱫᱴᱟᱝ ᱢᱟᱱᱮ ᱟᱱᱟᱴ ᱫᱚ ᱟᱨᱚ ᱱᱚᱣᱟ ᱪᱮᱛᱟᱱ ᱨᱮᱜᱮ ᱦᱤᱡᱩᱜᱼᱟ ᱟᱵᱚᱣᱟᱜ ᱥᱚᱢᱟᱡᱽ ᱪᱮᱛᱟᱱ ᱨᱮᱜᱮ ᱟᱨᱠᱤ
ᱟᱫᱚ ᱩᱸ ᱡᱚᱛ ᱛᱚ ᱟᱺᱜᱤᱵᱷᱟᱨ ᱨᱮ ᱢᱟᱪᱮᱫ ᱠᱚ ᱜᱚᱜ ᱟᱠᱚ ᱠᱷᱟᱱ ᱛᱚ ᱵᱟᱝ ᱜᱟᱱᱚᱜᱼᱟ ᱟᱫᱚ ᱦᱩᱭᱩᱜ ᱠᱟᱱᱟ ᱢᱟᱪᱮᱫ ᱛᱚ ᱟᱨᱦᱚ ᱡᱩᱫᱤ ᱵᱚᱱ ᱧᱮᱞ ᱠᱚᱣᱟ
ᱮᱠᱟᱞ
ᱟᱵᱚ ᱡᱷᱚᱛᱚ ᱟᱛᱳ ᱨᱮᱫᱚ ᱢᱟᱪᱮᱫ ᱵᱟᱹᱱᱩᱜ ᱠᱚᱛᱟ ᱵᱚᱱᱟ ᱟᱨ ᱡᱷᱚᱛᱚ ᱟᱛᱩ ᱠᱚᱨᱮᱦᱚ ᱱᱟᱜ ᱠᱷᱟᱡ ᱚᱱᱠᱟᱱ ᱤᱭᱟᱹ ᱤᱥᱠᱩᱞ ᱫᱚ ᱵᱟᱹᱱᱩᱜᱼᱟ ᱡᱮ ᱢᱟᱱᱮ ᱜᱤᱫᱽᱨᱟᱹ ᱠᱚ ᱪᱮᱜᱷᱟᱣ ᱫᱟᱲᱮ ᱟᱠᱚᱣᱟ
ᱦᱮᱸ ᱥᱮ ᱟᱫᱚ ᱦᱩᱭᱩᱜ ᱠᱟᱱᱟ ᱠᱤᱪᱷᱩᱜᱟᱱ ᱮᱻ ᱡᱟᱦᱟᱸᱭ ᱠᱚ ᱢᱟᱱᱮ ᱠᱚ ᱟᱹᱠᱤᱞᱟᱱ ᱦᱚᱲ ᱢᱮᱱᱟᱜ ᱠᱚᱣᱟ ᱯᱨᱚᱛᱮᱠ ᱟᱹᱛᱩ ᱠᱚᱨᱮ ᱠᱚᱢ ᱵᱮᱥᱤ ᱛᱚ ᱢᱮᱱᱟᱜ ᱠᱚᱣᱟ
ᱟᱫᱚ ᱩᱱᱠᱩ ᱠᱚ ᱡᱩᱫᱤ ᱱᱚᱣᱟ ᱤᱭᱟᱹ ᱟᱛᱮᱫ ᱢᱟᱱᱮ ᱪᱮᱸᱜᱷᱟᱣ ᱟ ᱛᱮᱫ ᱵᱟ ᱩᱱᱠᱩ ᱠᱚ ᱟᱛᱮ ᱠᱤᱪᱷᱩ ᱜᱟᱱ ᱟᱛᱳ ᱟᱛᱳ ᱵᱟ ᱠᱤᱪᱷᱩ ᱜᱟᱱ ᱵᱟᱨᱭᱟ ᱯᱮᱭᱟ ᱴᱚᱞᱟ ᱢᱤᱞᱟᱹᱣ ᱟᱛᱮᱜ ᱮᱢ ᱜᱟ ᱜᱟᱞᱚᱪ ᱞᱮᱠᱷᱟᱱ ᱡᱮ ᱱᱚᱣᱟ ᱱᱚᱣᱟ ᱯᱚᱫᱚᱠᱷᱮᱯ ᱴᱟᱝ ᱱᱚᱝᱠᱟᱱᱟᱜ ᱤᱭᱟᱹ ᱵᱚᱱ ᱠᱟᱹᱢᱤ ᱦᱚᱨᱟ ᱵᱚᱱ ᱥᱟᱵ ᱞᱮᱠᱷᱟᱱ ᱟᱵᱚ ᱨᱮᱱ ᱢᱟᱱᱮ ᱯᱳ ᱯᱚᱝᱨᱟ ᱠᱚ ᱵᱟ ᱟᱜᱟᱢ ᱫᱤᱱ ᱨᱮᱱ ᱱᱩᱠ ᱞᱟᱹᱣᱲᱤᱭᱟᱹ ᱠᱚ ᱵᱟ ᱢᱟᱹᱭ ᱵᱟᱹᱵᱩ ᱛᱟᱠᱚ ᱱᱩᱠᱩ ᱜᱤᱫᱽᱨᱟᱹ ᱠᱚ ᱢᱟᱱᱮ ᱞᱟᱯᱷᱟᱝ ᱥᱮᱫ ᱪᱟᱞᱟᱣ ᱨᱮᱱᱟᱜ ᱢᱮᱫ ᱴᱮᱱ ᱠᱩᱨᱩ ᱢᱩᱴᱩ ᱵᱚᱱ ᱠᱚᱨᱟᱣ ᱠᱚᱣᱟ ᱵᱟ ᱚᱱᱠᱟᱱ ᱫᱤᱥ ᱦᱩᱫᱤᱥ ᱵᱚᱱ ᱪᱟᱞ ᱟᱠᱚᱣᱟ ᱡᱟᱛᱮ ᱛᱮ ᱠᱚ ᱨᱮ ᱱᱚᱣᱟ ᱡᱤᱱᱤᱥ ᱠᱚ ᱠᱷᱚᱱ ᱠᱚ ᱥᱟᱦᱟ ᱦᱤᱡᱩᱜ ᱢᱟ᱾ ᱡᱟᱛᱮ ᱱᱚᱝᱠᱟᱱ ᱦᱚᱨ ᱰᱟᱦᱟᱨ ᱠᱚ ᱥᱟᱵ ᱢᱟ ᱵᱟ ᱯᱟᱸᱡᱟᱭ ᱢᱟᱠᱚ ᱱᱚᱝᱠᱟᱱᱟᱜ ᱩᱱᱠᱩ ᱫᱤᱥ ᱦᱩᱫᱤᱥ ᱮᱢᱟ ᱠᱚ ᱦᱳᱭᱳᱜᱼᱟ ᱟᱫᱚ ᱚᱝᱠᱟ ᱯᱚᱛᱮᱠ ᱟᱛᱳ ᱟᱛᱳ ᱡᱩᱫᱤ ᱥᱟᱵ ᱦᱳᱭ ᱠᱚᱜᱼᱟ ᱛᱟᱦᱚᱞᱮ ᱠᱷᱟᱱ ᱫᱚ ᱠᱟᱹᱴᱤᱡ ᱮᱻ ᱢᱚᱱᱮᱭ ᱫᱤᱧᱟ ᱟᱹᱣᱨᱤ ᱵᱮᱥ ᱠᱚᱜᱼᱟ ᱟᱨᱠᱤ᱾
ᱮᱠᱟᱞ ᱮᱠᱟᱞ ᱱᱚᱣᱟ ᱠᱚ ᱵᱟᱨᱮ ᱛᱮ ᱛᱟᱝ ᱪᱚᱨᱪᱟᱣ ᱥᱮ ᱢᱤᱫ ᱴᱟᱝ ᱟᱵᱚ ᱜᱟᱞᱚᱪ ᱟᱠᱷᱲᱟ ᱠᱚ ᱨᱮ ᱟᱨ ᱠᱤ ᱱᱚᱜᱚ ᱱᱚᱝᱠᱟ ᱢᱤᱫ ᱴᱟᱝ ᱡᱩᱫᱤ ᱛᱮᱦᱮᱧ ᱟᱵᱚ ᱢᱤᱫ ᱴᱟᱝ ᱠᱟᱹᱢᱤ ᱦᱚᱨᱟ ᱠᱚ ᱥᱟᱵᱟ ᱟᱨᱠᱤ ᱟᱹᱰᱤ ᱜᱮ ᱢᱚᱡᱽ ᱢᱟᱱᱮ ᱟᱹᱰᱤ ᱦᱳᱭᱛᱚ ᱞᱚᱜᱚᱱ ᱫᱷᱟᱨᱟ ᱜᱮ ᱠᱟᱹᱢᱤ ᱠᱚ ᱡᱚ ᱵᱮᱞᱮ ᱫᱟᱲᱮᱭᱟᱜᱼᱟ ᱟᱨᱠᱤ
ᱦᱟᱸ ᱦᱟᱸ ᱦᱟᱸ ᱟᱫᱚ ᱦᱳᱭᱳᱜ ᱠᱟᱱᱟ ᱱᱮᱛᱟᱨ ᱟᱻ ᱤᱭᱟᱹ ᱨᱮ ᱛᱚ ᱟᱫᱚ ᱟᱵᱚᱦᱚᱸ ᱮᱢᱚᱱ ᱠᱤᱪᱷᱩᱜ ᱜᱟᱱ ᱜᱟᱶᱛᱟ ᱵᱟ ᱟᱹᱛᱳ ᱮᱢᱚᱱ ᱵᱚᱱ ᱟᱢ ᱚᱱᱠᱟᱱᱟᱜ ᱡᱤᱱᱤᱥ ᱵᱚᱱ ᱥᱟᱯᱲᱟᱣ ᱫᱟ ᱡᱟᱦᱟᱸ ᱫᱚ ᱟᱵᱚ ᱟᱛᱳ ᱨᱮᱱ ᱛᱚ ᱠᱚ ᱡᱟᱜ ᱠᱟᱱ ᱜᱮ ᱚᱱᱟ ᱥᱟᱶ ᱥᱟᱶ ᱛᱮ ᱟᱨ ᱦᱚᱸ ᱮᱴᱟᱜ ᱟᱛᱳ ᱨᱮᱱ ᱜᱤᱫᱽᱨᱟᱹ ᱠᱚ ᱠᱚ ᱦᱚᱸ ᱵᱚᱱ ᱜᱚᱦᱚᱲ ᱟᱹᱜᱩᱭᱮᱫ ᱠᱚᱣᱟ ᱚᱱᱠᱟᱱᱟᱜ ᱮᱱᱮᱡ ᱥᱮᱨᱮᱧ ᱟᱠᱷᱲᱟ ᱠᱚ᱾ ᱢᱟᱱᱮ ᱡᱟᱦᱟᱸ ᱫᱚ ᱦᱳᱭᱳᱜ ᱠᱟᱱᱟ ᱧᱤᱫᱟᱹ ᱯᱳᱜᱨᱟᱢ ᱠᱚ ᱟᱨᱠᱤ ᱦᱩᱸ ᱚᱱᱟ ᱠᱚ ᱥᱟᱯᱲᱟᱣ ᱞᱮᱱᱠᱷᱟᱱ ᱟᱫᱳ ᱦᱸ ᱢᱟᱱᱮ ᱢᱮᱫ ᱴᱮᱱ ᱟᱛᱳ ᱛᱮ ᱫᱚ ᱚᱱᱟ ᱠᱚ ᱫᱚ ᱵᱟᱝ ᱦᱳᱭᱳᱜ-ᱟ ᱥᱮ
ᱜᱟᱞᱚᱪ
ᱟᱨ ᱦᱚᱸ ᱮᱴᱟᱜ ᱟᱛᱩᱨ ᱨᱮᱱ ᱦᱚᱲ ᱠᱚ ᱦᱤᱡᱩᱜ ᱟᱠᱚ ᱤᱭᱟᱹ ᱦᱤᱡᱩᱜ ᱟᱠᱚ ᱟᱫᱚ ᱱᱤᱝᱠᱟᱹ ᱠᱟᱱᱛᱮ ᱱᱮᱥ ᱱᱤᱭᱟ. ᱟᱛᱳ ᱨᱮᱱ ᱠᱚ ᱠᱚᱨᱟᱣ ᱠᱮᱫᱟ ᱮᱭ ᱠᱟᱞᱚᱢ ᱦᱟᱱᱰᱟ ᱟᱛᱳ ᱨᱮ ᱠᱚ ᱠᱚᱞᱟᱣᱟ᱾ ᱵᱟ ᱟᱨ ᱦᱚᱸ ᱫᱩᱢᱟᱟᱥ ᱯᱚᱨᱮ ᱱᱚᱣᱟ ᱟᱛᱳ ᱨᱮ ᱠᱚᱞᱟᱣ ᱠᱮᱫᱟ᱾ ᱵᱟ ᱵᱚᱞ ᱠᱷᱮᱞᱴᱟ ᱩᱯᱞᱚᱠᱷᱮ ᱵᱟ ᱥᱚᱦᱨᱟᱭ ᱩᱯᱚᱞᱚᱠᱷᱮ ᱵᱟ ᱤᱭᱟᱹ ᱩᱯᱚᱞᱚᱠᱷᱮ ᱱᱚᱝᱠᱟ ᱦᱩᱭᱩᱜ ᱠᱟᱱᱟ ᱥᱮ
ᱟᱞᱮᱠᱟ ᱱᱚᱣᱟ ᱠᱚ ᱟᱫᱚ ᱱᱚᱣᱟ ᱠᱚ ᱵᱟᱨᱮ ᱛᱮ ᱢᱟᱱᱮ ᱡᱩᱣᱟᱹᱱ ᱠᱚ ᱜᱮ ᱠᱟᱹᱴᱤᱡ ᱞᱟᱦᱟᱭ ᱦᱳᱭᱳᱜ ᱞᱟᱦᱟ ᱦᱮᱡ ᱦᱳᱭᱳᱜ ᱛᱟᱵᱚᱱᱟ ᱟᱨ ᱠᱤ ᱟᱨ ᱡᱟᱦᱟᱸᱭ ᱠᱚ ᱥᱤᱠᱷᱱᱟᱹᱛᱟᱱ ᱢᱟᱹᱱᱢᱤ ᱠᱚ ᱟᱨ ᱠᱤ ᱪᱮᱫᱟᱜ ᱥᱮ ᱱᱚᱣᱟ ᱠᱚ ᱫᱳ ᱮᱴᱟᱜ ᱥᱚᱢᱟᱡᱽ ᱨᱮᱱ ᱦᱚᱲ ᱛᱳ ᱟᱨ ᱱᱚᱣᱟ ᱫᱚ ᱟᱵᱚᱣᱟᱜ ᱡᱟᱦᱟᱸ ᱠᱷᱟᱨᱟᱯ ᱚᱨᱥᱚᱝ ᱵᱚᱞᱚᱱ ᱠᱟᱱᱟ ᱥᱮ ᱵᱟᱹᱲᱤᱡ ᱚᱨᱥᱚᱝ ᱵᱚᱞᱚᱱ ᱠᱟᱱᱟ ᱟᱨ ᱠᱤ ᱚᱱᱟ ᱠᱚ ᱛᱚ ᱟᱨ ᱩᱱᱤ ᱫᱳ ᱵᱟᱭ ᱞᱟᱹᱭᱟᱭ ᱥᱮ ᱩᱱᱤ ᱫᱚ ᱱᱚᱣᱟ ᱪᱮᱛᱟᱱ ᱨᱮ ᱫᱚ ᱱᱚᱜᱚᱭ ᱵᱟᱭ ᱢᱮᱸᱫ ᱞᱩᱛᱩᱨᱟᱜᱟ ᱟᱨ ᱠᱤ ᱟᱵᱚ ᱛᱮ ᱜᱮ ᱱᱚᱣᱟ ᱠᱚ ᱧᱮᱞ ᱦᱳᱭᱳᱜ ᱛᱟᱵᱚᱱᱟ ᱟᱨ ᱠᱤ ᱟᱨ ᱡᱩᱣᱟᱹᱱ ᱠᱚ ᱠᱟᱛᱷᱟ ᱨᱮ ᱜᱮ ᱦᱮᱱᱟᱜᱼᱟ ᱟᱨ ᱠᱤ ᱡᱩᱣᱟᱹᱱ ᱠᱚ ᱡᱩᱫᱤ ᱠᱟᱹᱴᱤᱡ ᱡᱟᱦᱟᱸ ᱥᱚᱢᱟᱡᱽ ᱨᱮᱱ ᱜᱮ ᱟᱨ ᱠᱤ ᱱᱩᱝᱠᱩ ᱡᱩᱫᱤ ᱠᱮᱴᱮᱡ ᱠᱚ ᱛᱟᱦᱮᱱᱟ ᱦᱚᱭᱛᱚ ᱟᱹᱰᱤ ᱜᱟᱱ ᱠᱟᱹᱢᱤ ᱜᱮ ᱦᱳᱭ ᱛᱳ ᱥᱚᱞᱦᱮ ᱨᱮᱱᱟᱜ ᱢᱮᱫ ᱴᱟᱝ ᱢᱟᱱᱮ ᱠᱟᱹᱢᱤ ᱦᱚᱨᱟ ᱥᱟᱵ ᱜᱟᱱᱚᱜᱼᱟ ᱟᱨᱠᱤ ᱢᱚᱱᱮ ᱦᱳᱭᱳᱜ ᱠᱟᱱᱟ
ᱟᱫᱚ ᱱᱚᱛᱮ ᱟᱞᱮ ᱥᱮᱫ ᱢᱟ ᱯᱨᱟᱭ ᱜᱮ ᱧᱮᱞᱚᱜ ᱠᱟᱱ ᱢᱟᱱᱮ ᱧᱮᱞᱚᱜ ᱠᱟᱱ ᱠᱟᱱᱟ ᱡᱮ ᱡᱩᱣᱟᱹᱱ ᱠᱚ ᱟᱫᱚ ᱪᱮᱫ ᱮᱢ ᱥᱟᱵ ᱠᱚᱣᱟ ᱵᱟ ᱪᱮᱫ ᱮᱢ ᱤᱭᱟᱹ ᱟᱠᱚᱶᱟ ᱡᱮ ᱡᱩᱣᱟᱹᱱ ᱠᱚᱜᱮ ᱛᱚ ᱚᱱᱟ ᱤᱭᱟᱹᱮ ᱦᱚᱜᱼᱚᱭ ᱚᱱᱮ ᱠᱚᱭᱮᱠ ᱵᱚᱪᱷᱚᱨ ᱛᱮᱼᱼ ᱟᱫᱚ ᱠᱚ ᱱᱟᱥᱟᱜ ᱠᱟᱱ ᱞᱮᱠᱟ ᱠᱚ ᱵᱩᱡᱷᱟᱹᱜ ᱠᱟᱱᱟ ᱟᱨᱠᱤ ᱾
ᱦᱮᱸ ᱦᱳᱭ ᱾
ᱦᱮᱸ ᱥᱮ ᱵᱟᱝ, ᱮ ᱮ ᱵᱤ ᱮ ᱡᱟᱹᱥᱛᱤ ᱡᱟᱭᱜᱟ ᱨᱮᱠᱚ ᱧᱮᱞᱚᱜ ᱠᱟᱱᱟ ᱾ ᱡᱮ ᱦᱚᱜᱼᱚ ᱱᱟ ᱡᱩᱣᱟᱹᱱ ᱠᱚᱲᱟ ᱠᱩᱲᱤ ᱜᱮ ᱟᱫᱚ ᱚᱱᱟ ᱪᱮᱛᱟᱱ ᱨᱮ ᱵᱮᱥᱤ ᱢᱟᱱᱮ ᱠᱚ ᱢᱚᱫᱚᱫᱼᱼ ᱠᱚ ᱮᱢᱟᱜ ᱠᱟᱱᱟ ᱡᱟᱦᱟᱸ ᱫᱚ, ᱚᱱᱟ ᱤᱭᱟᱹ ᱮᱱᱮᱡ ᱥᱮᱨᱮᱧ ᱠᱚᱠᱚ ᱢᱮᱛᱟᱜ ᱠᱟᱱᱟ ᱟᱨᱠᱤ ᱾ ᱦᱩᱸ
ᱡᱟᱦᱟᱸ ᱱᱚᱣᱟ ᱪᱟᱹᱯᱨᱤ ᱴᱟᱭᱤᱯ ᱥᱮ ᱪᱮᱫ?
ᱦᱚᱭ ᱦᱚᱭ, ᱦᱚᱭ ᱪᱷᱟᱯᱨᱤ ᱰᱟᱭᱤᱵ ᱮᱱᱮᱡ ᱥᱮᱨᱮᱧ ᱟᱨᱠᱤ, ᱱᱚᱣᱟ ᱫᱚ ᱚᱝᱜᱚ ᱵᱷᱚᱝᱜᱤ ᱮᱴᱟᱜ ᱨᱚᱠᱚᱢ ᱠᱚ ᱩᱫᱩᱜᱼᱟ ᱾ ᱦᱮᱸ ᱟᱨ ᱦᱩᱭᱩᱜ ᱠᱟᱱᱟ ᱦᱚᱨᱚᱜ ᱵᱟᱸᱫᱮ ᱾ ᱜᱚᱦᱚ ᱚᱱᱠᱟᱱᱟᱜ ᱢᱟᱱᱮ ᱡᱟᱦᱟᱸ ᱫᱚ ᱥᱚᱢᱟᱡᱽ ᱨᱮ ᱵᱟᱝ ᱪᱟᱹᱞᱩᱜ ᱞᱮᱠᱟᱼᱟ, ᱵᱟᱝ ᱚᱱᱟᱫᱚ ᱤᱭᱟᱹᱼᱼ ᱞᱟ ᱤᱭᱟᱹ ᱠᱚᱨᱮᱼᱼ ᱱᱚᱜᱼᱚᱭ ᱡᱮ ᱯᱮᱲᱟ ᱯᱟᱹᱲᱦᱟᱹ ᱟᱛᱟᱝ ᱫᱟᱨᱟᱢ ᱠᱚᱨᱮ ᱦᱚᱸ ᱵᱟᱝ ᱥᱚᱵᱷᱟᱜᱼᱟ ᱾ ᱚᱱᱠᱟ ᱱᱟᱜ ᱦᱚᱨᱚᱜ ᱵᱟᱸᱫᱮ ᱠᱚᱦᱚᱸ ᱠᱚ ᱪᱟᱹᱞᱩᱭ ᱫᱟ ᱠᱚ ᱦᱮᱸ ᱾ ᱟᱵᱚ ᱫᱚ ᱩᱱᱠᱩ ᱡᱩᱣᱟᱹᱱ ᱠᱷᱚᱱᱟᱜ ᱜᱮᱛᱚ ᱵᱚᱱ ᱧᱮᱞ ᱥᱮᱲᱟᱭ ᱫᱟᱠᱚ, ᱠᱟᱹᱴᱤᱡ ᱜᱮ ᱟᱨ ᱠᱟᱹᱴᱤᱡ ᱠᱟᱹᱴᱤᱡ ᱜᱮ ᱢᱟᱹᱭ ᱵᱟᱹᱵᱩ ᱛᱟᱠᱚ ᱫᱚ ᱾ ᱟᱫᱚ ᱚᱱᱟ ᱡᱩᱣᱟᱹᱱ ᱚᱠᱛᱚ ᱜᱮᱼᱼ ᱠᱤᱪᱷᱩ ᱵᱚᱱ ᱟᱴᱠᱟᱣ ᱫᱟᱲᱮᱭᱟᱜ ᱠᱷᱟᱱ ᱢᱟᱱᱮ ᱚᱱᱮ ᱚᱱᱟ ᱪᱮᱫ? ᱮᱢᱚᱱ ᱩᱢᱮᱨ ᱦᱩᱭᱩᱜ ᱠᱟᱱ ᱛᱟᱠᱚᱣᱟ ᱩᱱᱠᱩ ᱚᱱᱟ ᱠᱩᱲᱤ ᱞᱟᱛᱟᱨ ᱨᱮ, ᱠᱩᱲᱤ ᱪᱮᱛᱟᱱ ᱠᱚᱫᱚ ᱩᱱᱟᱹᱜ ᱵᱟᱠᱚ ᱤᱭᱟᱹᱜ ᱠᱟᱱᱟ ᱾ ᱧᱮᱞᱚᱜ ᱠᱟᱱᱟ ᱟᱨᱠᱤ ᱡᱟᱹᱥᱛᱤ ᱾
ᱦᱩᱸ ᱾ ᱚᱱᱟ ᱠᱚᱜᱮ ᱟᱵᱚ ᱡᱚᱛᱚ ᱠᱚᱛᱮ ᱢᱟᱱᱮ ᱢᱮᱸᱫ ᱞᱩᱛᱩᱨ ᱠᱟᱛᱮᱜ ᱤᱭᱟᱹ ᱦᱩᱭᱩᱜ ᱛᱟᱵᱚᱱᱟ, ᱪᱮᱫᱟᱜ ᱥᱮ ᱡᱩᱣᱟᱹᱱ ᱠᱚᱦᱚᱸᱼᱼ ᱱᱤᱛᱚᱜ ᱟᱵᱚ ᱢᱟᱱᱮ ᱩᱱᱠᱩ ᱠᱷᱚᱱ ᱡᱟᱦᱟᱸᱭ ᱠᱟᱹᱴᱤᱡ ᱵᱚᱱ ᱦᱚᱭᱛᱚ ᱩᱢᱮᱨ ᱛᱮᱵᱚᱱ ᱢᱟᱨᱟᱝ ᱠᱟᱱᱟ ᱩᱱᱠᱩ ᱠᱚ ᱦᱚᱭ ᱛᱚᱼᱼ ᱟᱵᱚ ᱢᱟᱱᱮ ᱵᱷᱟᱜᱮ ᱵᱷᱟᱵ ᱛᱮᱜᱮ ᱵᱷᱟᱜᱮ ᱢᱚᱱᱮ ᱛᱮᱜᱮ ᱟᱨᱠᱤ ᱾ ᱢᱟᱱᱮᱼᱼ ᱛᱚ ᱥᱚᱢᱚᱭ ᱞᱟᱜᱟᱜᱼᱟ ᱟᱨᱠᱤ ᱥᱮ ᱚᱠᱛᱚ ᱞᱟᱜᱟᱜᱼᱟ ᱢᱟᱱᱮ ᱵᱩᱡᱷᱟᱹᱣ ᱛᱮ ᱟᱨᱠᱤ ᱪᱮᱫᱟᱜ ᱥᱮᱼᱼ ᱩᱱᱠᱩ ᱛᱚ ᱞᱟᱦᱟ ᱠᱷᱚᱱ ᱠᱚ ᱧᱮᱞ ᱟᱹᱜᱩ ᱠᱟᱫᱟ ᱩᱱᱠᱩ ᱦᱚᱸᱼᱼ ᱦᱟᱱᱠᱩᱣᱟᱜ ᱧᱮᱞᱛᱮ ᱱᱩᱠᱩ ᱠᱚ ᱠᱚᱨᱟᱣ ᱮᱫᱟ ᱟᱨᱠᱤ, ᱱᱚᱝᱠᱟ ᱠᱟᱛᱮᱜ ᱜᱮᱛᱚᱼᱼ
ᱚᱱᱠᱟ ᱚᱱᱠᱟᱛᱮ ᱛᱮᱜᱮ ᱵᱟᱲᱦᱟᱣ ᱪᱟᱞᱟᱜ ᱠᱟᱱᱟ ᱾
ᱦᱮᱸ ᱟᱫᱚ ᱚᱱᱟᱜᱮ ᱟᱫᱚ ᱟᱵᱚ ᱡᱟᱦᱟᱸ ᱠᱚ ᱦᱚᱭᱛᱚ ᱢᱟᱱᱮᱼᱼ ᱧᱮᱞ ᱫᱟᱵᱚᱱ ᱡᱮ ᱱᱚᱣᱟ ᱫᱚ ᱢᱟᱱᱮ ᱮᱠᱟᱞᱜᱮ ᱞᱟᱹᱭ ᱫᱚᱨᱠᱟᱨ ᱟᱨᱠᱤ, ᱚᱱᱟ ᱠᱚᱫᱚᱼᱼ ᱥᱮ ᱞᱟᱹᱠᱛᱤ ᱦᱮᱱᱟᱜᱼᱟ ᱟᱨᱠᱤ ᱚᱱᱟ ᱠᱚᱫᱚ ᱾ ᱞᱟᱹᱭ ᱦᱚᱸ ᱫᱚᱨᱠᱟᱨ ᱟᱨᱠᱤ ᱵᱷᱟᱜᱮ ᱢᱚᱪᱟ ᱛᱮᱜᱮ ᱥᱮ ᱵᱷᱟᱜᱮ ᱢᱚᱱᱮ ᱛᱮᱜᱮ ᱟᱨᱠᱤ ᱱᱚᱸᱰᱮ ᱫᱚ ᱪᱮᱫᱟᱜ ᱥᱮᱼᱼ ᱡᱟᱦᱟᱸᱭ ᱛᱚ ᱟᱨᱮᱼᱼ ᱢᱟᱱᱮ ᱫᱚᱢᱮ ᱦᱟᱱᱮ ᱛᱚᱞ ᱠᱟᱴᱟᱢ ᱠᱩᱴᱩᱢ ᱠᱟᱛᱮᱫ ᱵᱟᱵᱚᱱ ᱵᱩᱡᱷᱟᱹᱣ ᱫᱟᱲᱮᱭᱟᱜᱼᱟ ᱥᱮ ᱾ ᱱᱚᱝᱠᱟ ᱠᱟᱛᱮᱫ ᱫᱚ, ᱢᱟᱱᱮ ᱟᱹᱰᱤ ᱚᱱᱟ ᱫᱚ ᱟᱨᱟᱜ ᱟᱱᱟᱴ ᱜᱮ ᱦᱩᱭᱩᱜᱼᱟ ᱟᱨᱠᱤ ᱾ ᱟᱫᱚ ᱵᱷᱟᱜᱮ ᱢᱚᱱᱮᱛᱮ ᱥᱮ ᱵᱷᱟᱜᱮ ᱟᱡᱼᱼ ᱡᱩᱫᱤ ᱵᱷᱟᱜᱮ ᱵᱩᱡᱽᱼᱟᱭ ᱱᱚᱣᱟ ᱡᱤᱱᱤᱥ ᱮ ᱦᱟᱛᱟᱣᱟ ᱵᱟᱠᱷᱟᱱ ᱵᱟᱭ ᱦᱟᱛᱟᱣᱟ ᱾ ᱟᱫᱚ ᱪᱮᱫ ᱮᱠ ᱯᱟᱨᱥᱮᱱᱴ ᱚᱱᱟ ᱦᱚᱭᱛᱚ ᱢᱚᱬᱮ ᱵᱚᱪᱷᱚᱨ ᱯᱚᱨᱮ ᱵᱩᱡᱽᱼᱟᱭ, ᱡᱮ ᱵᱟᱝ ᱩᱱᱠᱩ ᱦᱚᱲ ᱫᱚ ᱵᱷᱟᱜᱮ ᱠᱚ ᱢᱮᱛᱟ ᱫᱤᱧ ᱛᱟᱦᱮᱸᱫ ᱟᱨᱠᱤ ᱱᱚᱜᱼᱚ ᱱᱚᱝᱠᱟ ᱾
ᱦᱮᱸ ᱮᱠᱫᱚᱢ ᱮᱠᱫᱚᱢ ᱮᱠᱫᱚᱢ ᱮᱠᱫᱚᱢ ᱮᱠᱫᱚᱢ ᱾
ᱚᱱᱟ ᱫᱚ ᱯᱚᱨᱮ ᱨᱮᱦᱚᱭ ᱡᱮᱢᱚᱱ ᱵᱩᱡᱽ ᱢᱟ, ᱡᱮ ᱱᱩᱠᱩ ᱱᱩᱠᱩ ᱡᱟᱦᱟᱸᱭ ᱫᱟᱫᱟ ᱛᱟᱠᱚᱼᱼ ᱥᱮ ᱫᱟᱹᱭ ᱛᱟᱠᱚ ᱡᱟᱦᱟᱸ ᱠᱚ ᱞᱟᱹᱭ ᱟᱹᱫᱤᱧ ᱛᱮᱦᱮᱧ ᱱᱚᱣᱟ ᱫᱚ ᱵᱟᱹᱲᱤᱡ ᱫᱚ ᱵᱟᱠᱚ ᱞᱟᱹᱭᱟ ᱾ ᱴᱷᱤᱠ ᱜᱮᱠᱚ ᱞᱟᱹᱭ ᱞᱮᱫ ᱛᱟᱦᱮᱸ, ᱱᱤᱛᱚᱜ ᱟᱫᱚ ᱤᱧᱟᱹᱜ ᱛᱟᱲᱟᱢᱼᱼ ᱜᱮ ᱦᱟᱱᱛᱮ ᱱᱟᱛᱮ ᱜᱟᱱᱛᱮ ᱜᱟᱛᱮᱧ ᱤᱭᱟᱹ ᱭᱮᱱᱟ ᱮᱱᱟ ᱾
ᱮᱠᱟᱞ, ᱴᱷᱤᱠᱟᱹᱱ ᱜᱮᱭᱟ ᱟᱨᱚ ᱯᱚᱨᱮᱛᱮ ᱱᱚᱝᱠᱟ ᱜᱮᱞᱟᱝ ᱜᱟᱞᱚᱪᱟ ᱾
ᱦᱟᱸ ᱦᱟᱸ ᱴᱷᱤᱠᱟᱹᱱ ᱜᱮᱭᱟ ᱴᱷᱤᱠᱟᱹᱱ ᱜᱮᱭᱟ ᱾
ᱴᱷᱤᱠᱟᱹᱱ ᱜᱮ, ᱡᱚᱦᱟᱨ ᱜᱮ
ᱦᱮᱸ, ᱡᱚᱦᱟᱨ ᱜᱮ᱾